ᱦᱮᱸ ᱜᱚᱢᱠᱮ ᱡᱚᱦᱟᱨ ᱜᱮ ᱥᱟᱹᱜᱩᱱ ᱥᱮᱛᱟᱜ᱾
ᱦᱮᱸ ᱡᱚᱦᱟᱨ ᱜᱮ, ᱟᱲᱟᱝ ᱠᱚ ᱟᱸᱡᱚᱢᱚᱜ ᱠᱟᱱ ᱜᱮᱭᱟ ᱾
ᱦᱮᱸ ᱟᱸᱚᱢᱚᱜ ᱠᱟᱱ ᱛᱟᱵᱤᱱ ᱜᱮᱭᱟ ᱟᱹᱞᱤᱧᱟᱜ ᱜᱮ ᱾
ᱟᱵᱮᱱᱟᱜ ᱦᱚᱸ ᱱᱚᱜ ᱚᱭ ᱱᱟᱯᱟᱭ ᱜᱮ ᱟᱸᱡᱚᱢᱚᱜ ᱠᱟᱱᱟ ᱱᱤᱛ ᱦᱟᱹᱵᱤᱡ ᱫᱚ ᱟᱨ ᱱᱚᱝᱠᱟ ᱟᱸᱡᱚᱢ ᱞᱮᱠᱷᱟᱱ ᱜᱮ ᱵᱷᱟᱜᱤ ᱦᱩᱭᱩᱜᱼᱟ ᱾
ᱦᱳᱭ ᱦᱳᱭ ᱱᱤᱛ ᱫᱚ ᱚᱱᱠᱟ ᱢᱚᱴᱟ ᱢᱩᱴᱤ ᱟᱹᱰᱤ ᱡᱟᱹᱥᱛᱤ ᱜᱮ ᱜᱚᱨᱚᱢ ᱵᱩᱡᱷᱟᱹᱜ ᱠᱟᱱᱟ ᱟᱞᱮ ᱥᱮᱫ ᱫᱚ ᱾
ᱟᱪᱪᱷᱟ ᱟᱞᱮᱥᱮᱫ ᱦᱚᱸ ᱱᱚᱜᱼᱚᱭ ᱜᱚᱨᱚᱢ ᱜᱮ ᱵᱩᱡᱷᱟᱹᱜ ᱠᱟᱱᱟ ᱵᱩᱡᱷᱟᱹᱣ ᱟᱫᱚ ᱱᱤᱛᱚᱜ ᱫᱚ ᱦᱚᱭ ᱧᱚᱜ ᱫᱚ ᱛᱷᱚᱲᱟ ᱜᱟᱱ ᱟᱫᱚ ᱵᱮᱥ ᱜᱮ ᱵᱩᱡᱷᱟᱹᱜ ᱠᱟᱱᱟ ᱱᱤᱛ ᱦᱟᱹᱵᱤᱡ ᱫᱚ
ᱟᱫᱚ ᱫᱟᱜ ᱡᱟᱹᱲᱤ ᱠᱚ ᱛᱚᱵᱮ ᱪᱮᱫ ᱞᱮᱠᱟ ᱟᱯᱮ ᱥᱮᱫ ᱫᱟᱜ ᱡᱟᱹᱲᱤ ᱮᱫᱟ ᱥᱮ ᱵᱟᱝ
ᱫᱟᱜ ᱡᱟᱹᱲᱤ ᱫᱚ ᱯᱟᱹᱦᱤᱞ ᱥᱮᱫ ᱠᱟᱹᱴᱤᱡ ᱮ ᱫᱟᱜ ᱵᱟᱲᱟ ᱠᱮᱫᱟ ᱟᱨ ᱱᱤᱛᱚᱜ ᱜᱷᱟᱹᱲᱤᱡ ᱫᱚ ᱱᱤᱛᱚᱜ ᱜᱷᱟᱹᱲᱤᱡ ᱢᱮᱱᱛᱮᱫᱚ ᱯᱩᱱ ᱢᱚᱬᱮ ᱫᱤᱱ ᱠᱷᱚᱡ ᱫᱚ ᱵᱟᱭ ᱫᱟᱜ ᱟᱠᱟᱫ ᱞᱮᱭᱟ ᱮᱠᱫᱚᱢ ᱥᱤᱛᱩᱝ ᱜᱮ ᱟᱨ ᱟᱹᱰᱤ ᱜᱩᱢᱟᱹᱴ ᱜᱮ ᱟᱹᱭᱠᱟᱹᱜ ᱠᱟᱱᱟ ᱾
ᱦᱚᱸ ᱚᱱᱠᱟᱜᱮ ᱟᱞᱮ ᱥᱮᱫ ᱦᱚᱸ ᱱᱚᱜᱼᱚᱭ ᱫᱟᱜ ᱢᱟ ᱱᱤᱛᱚᱜ ᱢᱟ ᱟᱹᱣᱨᱤ ᱫᱟᱜᱽ ᱟᱫᱚ
ᱮᱱᱦᱚᱸ ᱞᱟᱦᱟ ᱧᱚᱜ ᱮ ᱫᱟᱜ ᱠᱮᱫᱟ ᱟᱫᱚ ᱟᱞᱮ ᱥᱮᱫ ᱫᱚ ᱱᱟᱜ ᱱᱚᱜᱼᱚᱭ ᱟᱯᱷᱚᱨ ᱵᱟᱲᱟ ᱠᱚᱫᱚ ᱦᱩᱭᱱᱟ ᱟᱫᱚ ᱟᱯᱮ ᱥᱮᱫᱟᱜ ᱯᱮ ᱟᱯᱷᱚᱨ ᱵᱟᱲᱟᱣ ᱟᱠᱟᱟᱜᱼᱟ ᱥᱮ ᱵᱟᱝ ᱾
ᱦᱮᱸ ᱟᱯᱷᱚᱨ ᱵᱟᱲᱟ ᱠᱚᱫᱚ ᱦᱩᱭ ᱠᱟᱱᱟ ᱵᱟᱹᱭᱦᱟᱹᱲ ᱠᱚᱨᱮᱱᱟᱜ ᱫᱚ ᱡᱟᱱᱟᱢ ᱵᱟᱲᱟ ᱟᱠᱟᱱᱟ ᱾ ᱚᱱᱟ ᱵᱟᱹᱫᱽ ᱠᱚᱨᱮᱱᱟᱜ ᱫᱚ ᱜᱤᱰᱤ ᱵᱟᱲᱟ ᱦᱩᱭ ᱟᱠᱟᱱᱟ ᱟᱨᱚ ᱢᱤᱫ ᱵᱟᱨ ᱠᱚᱫᱚ ᱚᱱᱠᱟᱜᱮ ᱫᱟᱜ ᱵᱟᱝᱛᱮ ᱦᱟᱥᱟ ᱠᱚᱭ ᱫᱤᱯᱤᱞ ᱟᱠᱟᱫᱟ ᱾
ᱦᱩᱸ ᱟᱫᱚ ᱟᱞᱮᱥᱮᱫ ᱫᱚ ᱱᱚᱜᱼᱚᱭ ᱟᱯᱷᱚᱨ ᱵᱟᱲᱟ ᱦᱩᱭᱠᱟᱱᱛᱮ ᱱᱚᱜᱼᱚᱭ ᱱᱤᱛᱚᱜ ᱫᱚ ᱡᱟᱱᱟᱢ ᱵᱟᱲᱟ ᱟᱠᱟᱱ ᱜᱮᱭᱟ ᱦᱟᱸᱜ ᱾ ᱟᱫᱚ ᱤᱱᱟᱹ ᱵᱟᱫᱽ ᱫᱚ ᱦᱟᱸᱜ ᱱᱚᱭ ᱱᱤᱛᱚᱜ ᱫᱚ ᱢᱮᱛᱟᱜ ᱢᱮ ᱟᱨ ᱢᱤᱫ ᱫᱷᱚᱢ ᱰᱩᱵᱟᱹ ᱞᱮᱠᱟᱱ ᱥᱮ ᱟᱹᱰᱤ ᱨᱟᱸᱜᱟᱣ ᱜᱮ ᱫᱟᱜ ᱞᱮᱠᱷᱟᱱ ᱫᱚ ᱟᱞᱮ ᱫᱚ ᱞᱮ ᱮᱦᱚᱵᱼᱟ ᱨᱚᱦᱚᱭ ᱜᱮ
ᱦᱮᱸ ᱟᱞᱮᱥᱮᱫ ᱦᱚᱸ ᱚᱱᱠᱟ ᱜᱮ ᱨᱟᱹᱜᱤ ᱫᱟᱜ ᱞᱮᱠᱷᱟᱱ ᱜᱮ ᱮᱦᱚᱵ ᱦᱩᱭᱩᱜᱼᱟ ᱾
ᱟᱪᱪᱷᱟ ᱟᱹᱰᱤ ᱱᱟᱯᱟᱭ᱾ ᱟᱨ ᱢᱤᱫ ᱵᱟᱨ ᱟᱪᱪᱷᱟ ᱟᱯᱮᱥᱮᱫ ᱚᱱᱟ ᱟᱹᱰᱤ ᱡᱟᱹᱥᱛᱤ ᱱᱮᱛᱟᱨ ᱤᱧ ᱧᱮᱞ ᱮᱫᱟ ᱟᱞᱮᱥᱮᱫ ᱚᱱᱟ ᱜᱟᱹᱭ ᱰᱟᱝᱨᱟ ᱠᱟᱰᱟ ᱱᱟᱦᱮᱞ ᱚᱱᱠᱟ ᱵᱟᱠᱚ ᱡᱚᱲᱟᱣ ᱮᱫᱟ ᱞᱟᱦᱟ- ᱞᱮᱠᱟ ᱚᱱᱠᱟ ᱵᱟᱠᱚ ᱡᱚᱲᱟᱣ ᱮᱫᱟ ᱱᱮᱛᱟᱨ ᱫᱚ ᱜᱟᱹᱰᱤ ᱛᱮ ᱡᱟᱹᱥᱛᱤ ᱠᱚ ᱪᱟᱞᱟᱣ ᱮᱫᱟ ᱟᱫᱚ ᱟᱯᱮ ᱥᱮᱱᱟᱜ ᱠᱷᱚᱵᱚᱨ ᱠᱚ ᱦᱟᱸᱜ ᱞᱟᱹᱭ ᱢᱮ ᱡᱮ ᱜᱟᱹᱰᱤ ᱛᱮᱠᱚ ᱪᱟᱞᱟᱣ ᱮᱫᱟ ᱥᱮ ᱚᱱᱟ ᱠᱟᱴ ᱜᱟᱹᱭ ᱰᱟᱝᱨᱟ ᱠᱟᱰᱟ ᱱᱟᱦᱮᱞ ᱛᱮᱜᱮ
ᱟᱞᱮᱥᱮᱫ ᱫᱚ ᱢᱮᱱ ᱜᱟᱱᱚᱜᱼᱟ ᱰᱟᱹᱝᱨᱤ ᱱᱟᱦᱮᱞ ᱦᱚᱸ ᱮᱠᱷᱚᱱ ᱫᱚ ᱢᱤᱫ ᱵᱟᱨ ᱚᱱᱠᱟ... ᱠᱚ ᱪᱟᱞᱟᱣ ᱜᱮᱭᱟ ᱟᱨ ᱚᱱᱠᱟ ᱡᱟᱦᱟᱸᱭ ᱠᱚ ᱥᱮᱬᱟ ᱞᱟᱹᱴᱩ ᱮᱱᱛᱮ ᱠᱷᱮᱛ ᱛᱟᱠᱚ ᱩᱱᱠᱩ ᱩᱱ ᱠᱚᱫᱚ ᱩᱱᱠᱩ ᱠᱚᱫᱚ ᱳᱭ ᱱᱟᱦᱮᱞ ᱤᱭᱟᱹ ᱛᱮᱫᱚ ᱵᱟᱝᱠᱚ ᱠᱚᱨᱟᱣᱟ ᱢᱟᱱᱮ ᱚᱱᱟᱫᱚ ᱥᱚᱢᱚᱭ ᱞᱟᱜᱟᱜᱼᱟ ᱛᱚ ᱟ ᱜᱟᱹᱰᱤ ᱛᱮᱜᱮ ᱟᱨ ᱚᱱᱠᱟ ᱡᱟᱦᱟᱸᱭ ᱦᱩᱰᱤᱧ ᱢᱟᱪᱷᱟ ᱠᱷᱮᱛ ᱛᱟᱠᱚ ᱩᱱᱠᱩ ᱠᱚᱫᱚ ᱚᱰᱮ ᱫᱚ ᱜᱟᱹᱰᱤ ᱫᱚ ᱵᱟᱭ ᱟᱹᱪᱩᱨᱚᱜᱼᱟ ᱾ ᱚᱱᱟᱛᱮ ᱩᱱᱠᱩ ᱠᱚᱫᱚ ᱰᱟᱝᱨᱤ ᱱᱟᱦᱮᱞ ᱠᱚᱛᱮ ᱜᱮ ᱚᱱᱠᱟ ᱛᱚᱵᱮ ᱡᱟᱦᱟᱸᱭ ᱠᱚᱨᱮᱱ ᱰᱟᱹᱟᱝᱨᱤ ᱱᱟᱦᱮᱞ ᱢᱮᱱᱟᱜ ᱠᱚᱣᱟ ᱩᱱᱠᱩ ᱠᱚᱦᱚᱸ ᱚᱱᱟ ᱞᱟᱹᱴᱩ ᱠᱷᱮᱛ ᱠᱚᱫᱚ ᱵᱟᱝᱠᱚ ᱥᱤᱭᱟ ᱰᱟᱝᱨᱤ ᱱᱟᱦᱮᱞ ᱟᱫᱚ ᱱᱮᱛᱟᱨ ᱨᱮᱱ ᱰᱟᱹᱝᱨᱤ ᱦᱚᱸ ᱠᱟᱹᱴᱤᱡ ᱤᱭᱟᱹ ᱛᱮᱜᱮ ᱠᱚ ᱛᱷᱟᱠᱟᱜ ᱠᱟᱱᱟ ᱠᱚ ᱪᱟᱥ ᱟᱹᱣᱨᱤ ᱨᱟᱠᱟᱵ ᱛᱮᱜᱮ ᱟᱨ ᱱᱤᱛᱳᱜ ᱫᱚ ᱜᱟᱹᱰᱤ ᱛᱚ ᱠᱷᱟᱱ ᱵᱩᱡᱩᱜ ᱠᱟᱱᱟ ᱜᱟᱹᱰᱤ ᱛᱮᱜᱮ ᱜᱚᱴᱟ ᱫᱤᱥᱚᱢ ᱥᱮᱫ ᱜᱮ ᱧᱮᱞᱚᱜ ᱠᱟᱱᱟ ᱜᱟᱹᱰᱤ ᱛᱮᱜᱮ ᱠᱚ ᱤᱭᱟᱹᱮᱫᱟ ᱥᱤ ᱮ ᱫᱟ ᱠᱚ ᱚᱱᱟ ᱠᱷᱟᱱ ᱪᱟᱬᱚᱜ ᱠᱟᱱᱟ ᱢᱤᱫ ᱫᱤᱱ ᱛᱮᱜᱮ ᱦᱟᱥᱟ ᱠᱚᱦᱚᱸ ᱡᱩᱛᱩᱜ ᱠᱟᱱᱟ ᱾
ᱦᱮᱸ ᱚᱱᱠᱟ ᱠᱟᱱ ᱜᱮᱭᱟ ᱟᱹᱰᱤ ᱱᱮᱛᱟᱨ ᱢᱟ ᱜᱟᱹᱰᱤ ᱛᱮᱜᱮ ᱡᱚᱛᱚᱣᱟᱜ ᱜᱮ ᱦᱩᱭᱩᱜ ᱠᱟᱱᱟ ᱟᱨ ᱢᱤᱫ ᱢᱟ ᱢᱤᱫ ᱵᱟᱨ ᱡᱟᱭᱜᱟ ᱨᱮ ᱱᱚᱣᱟ ᱦᱚᱸᱧ ᱧᱮᱞ ᱟᱠᱟᱫᱼᱟ ᱵᱚᱞᱮ ᱠᱤ ᱟᱹᱰᱤ ᱡᱟᱹᱥᱛᱤ ᱚᱱᱟ ᱮᱨ ᱦᱩᱲᱳ ᱠᱚ ᱠᱚ ᱦᱟᱹᱲᱩᱭᱮᱫᱟ ᱡᱮᱥᱮ ᱟᱞᱮ ᱥᱮᱫ ᱮᱢ ᱧᱮᱞᱟ ᱛᱚ ᱟᱞᱮ ᱥᱮᱫ ᱫᱚ ᱚᱱᱠᱟ ᱮᱨ ᱦᱩᱲ ᱫᱚ ᱵᱟᱝᱜ ᱜᱮ ᱦᱟᱸᱜ ᱱᱤᱛᱚᱝ ᱟᱞᱮ ᱥᱮᱫ ᱫᱚᱠᱚ ᱟᱯᱷᱚᱨ ᱞᱟᱦᱟᱭᱟ ᱯᱷᱤᱨ ᱚᱱᱟ ᱠᱚ ᱡᱟᱱᱟᱢ ᱦᱚᱪᱚᱭᱟ᱾ ᱛᱷᱤᱨ ᱨᱮᱱᱟᱜ ᱞᱚᱥᱚᱫ ᱠᱷᱮᱛ ᱨᱮᱠᱚ ᱨᱚᱦᱚᱭ ᱫᱚᱦᱲᱟᱭᱟ ᱟᱫᱚ ᱟᱫᱚᱢ ᱫᱚ, ᱟᱫᱚᱢ ᱟᱫᱚᱢ ᱡᱟᱭᱜᱟ ᱨᱮᱫᱚ ᱦᱟᱸᱜ ᱵᱟᱠᱚ ᱨᱚᱦᱚᱭ ᱫᱚᱲᱦᱟᱭᱟ ᱱᱚᱣᱟ ᱫᱚ ᱢᱤᱫ ᱫᱚᱢ ᱠᱚ ᱮᱨ ᱩᱛᱟᱹᱨᱟ ᱟᱫᱚ ᱚᱱᱟ ᱫᱚ ᱛᱟᱦᱮᱸ ᱩᱛᱟᱹᱨ ᱮᱱᱟ ᱚᱸᱰᱮ ᱜᱮ᱾
ᱦᱮᱸ ᱚᱱᱟ ᱫᱚ ᱟᱞᱮ ᱥᱮᱜ, ᱟᱞᱮ ᱥᱮᱜ ᱦᱚᱸ ᱯᱟᱹᱦᱤᱞ ᱫᱚᱠᱚ ᱚᱱᱠᱟᱭᱮᱫ ᱛᱟᱦᱮᱱᱟ ᱢᱟᱱᱮ ᱫᱟᱜᱽ ᱠᱟᱛᱮ ᱵᱟᱭ ᱯᱩᱨᱟᱹᱣ ᱮᱫ ᱛᱟᱦᱮᱸᱱᱟ ᱛᱚ ᱵᱟᱭᱮᱫ ᱫᱷᱩᱲᱩ ᱠᱚᱫᱚ ᱛᱟᱦᱚᱞᱮ ᱟᱫᱚ ᱵᱟᱹᱫᱽ ᱦᱩᱲᱩ ᱫᱚ ᱱᱚᱝᱠᱟ ᱠᱚ ᱮᱨᱮᱫ ᱛᱟᱦᱮᱱᱟ᱾ ᱢᱟᱱᱮ ᱵᱮᱥᱤᱥ ᱫᱚ ᱵᱟᱝ ᱵᱟᱝ ᱵᱮᱥᱤ ᱨᱮᱦᱚᱸ ᱢᱚᱬᱮ ᱥᱮᱨᱢᱟ ᱜᱟᱱ ᱟᱜᱮ ᱦᱳᱭᱛᱚ, ᱢᱟᱱᱮ ᱚᱱᱟ ᱡᱟᱦᱟᱸ ᱞᱮᱠᱟ ᱡᱚᱱᱰᱨᱟ ᱵᱚᱱ ᱮᱨᱟ ᱵᱟᱝ,
ᱦᱮᱸ
ᱦᱳᱭ ᱚᱱᱠᱟ ᱜᱮ ᱚᱱᱟ ᱦᱩᱲᱩ ᱦᱚᱸᱠᱚ ᱪᱩᱨᱩᱡ ᱤᱫᱤᱭᱟ ᱠᱤᱪᱷᱩ ᱠᱤᱪᱷᱩ ᱜᱟᱱ ᱢᱟᱱᱮ, ᱢᱤᱫ ᱪᱩᱯᱩᱫ ᱦᱚᱸ ᱟᱹᱰᱤ ᱡᱟᱹᱥᱛᱤᱜ ᱠᱟᱱᱟ ᱢᱤᱫ ᱪᱩᱯᱩᱫ ᱠᱷᱚᱭ ᱠᱟᱹᱴ ᱛᱷᱚᱲᱟ ᱠᱚᱢ ᱚᱱᱠᱟ ᱠᱚ ᱪᱩᱨᱩᱡ ᱤᱫᱤᱭᱟ᱾ ᱟᱨ ᱚᱱᱟ ᱴᱷᱤᱠ ᱡᱟᱱᱟᱢ ᱞᱮᱱᱠᱷ ᱠᱷᱟᱱ ᱡᱟᱱᱟᱢ ᱢᱮᱱᱛᱮ ᱵᱟᱝ ᱵᱤᱥᱟᱹᱣᱟ ᱢᱟᱱᱮ ᱠᱤᱪᱷᱩ ᱜᱟᱱ ᱞᱟᱹᱴᱩ ᱞᱮᱱ ᱠᱷᱟᱭ ᱫᱚ ᱟᱫᱚ ᱥᱟᱨ ᱮᱢ, ᱠᱟᱛᱮᱜ ᱠᱚ ᱯᱩᱣᱟᱜᱼᱟ ᱡᱚᱸᱰᱨᱟ ᱞᱮᱠᱟ ᱜᱮ ᱵᱟᱨ ᱫᱷᱚᱢ ᱠᱚ ᱯᱩᱭᱟ ᱤᱱᱟᱹ ᱨᱮᱜᱮ ᱦᱩᱭᱮᱱ ᱜᱮ ᱟᱫᱚ ᱚᱱᱟ ᱫᱚ ᱚᱱᱟ, ᱚᱱᱟ ᱚᱱᱟ ᱡᱟᱦᱟᱸ ᱴᱷᱮᱜ ᱠᱚ ᱵᱟᱹᱲᱜᱤ ᱠᱚ ᱵᱮᱱᱟᱣ ᱠᱟᱜᱼᱟ ᱡᱟᱦᱟᱸ ᱠᱷᱮᱛ ᱨᱮ ᱚᱱᱟ ᱴᱷᱮᱜ ᱫᱚ ᱫᱟᱜᱽ ᱵᱟᱝ ᱡᱟᱣᱨᱟᱜ ᱨᱮᱦᱚᱸ ᱚᱱᱟ ᱦᱩᱲᱩ ᱫᱚ ᱟᱹᱰᱤ ᱪᱮᱨᱦᱟ ᱠᱟᱛᱮ ᱜᱮ ᱜᱮᱞᱮ ᱭᱮᱱ ᱜᱮ᱾ ᱦᱩᱸ ᱚᱱᱟ ᱚᱱᱟ ᱠᱚᱫᱚ ᱦᱮᱸ ᱚᱱᱟ ᱠᱚᱫᱚ ᱵᱟᱭᱮᱫ ᱦᱩᱲᱩ ᱮᱱᱛᱮ ᱵᱟᱹᱭᱦᱟᱹᱲ ᱠᱚᱫᱚ ᱚᱱᱠᱟ ᱫᱚ ᱵᱟᱝ ᱜᱟᱱᱚᱜᱼᱟ᱾ ᱡᱟᱦᱟᱸ ᱠᱚᱨᱮᱫ ᱫᱚ ᱢᱟᱱᱮ ᱫᱟᱜᱽ ᱛᱮ ᱵᱟᱭ ᱠᱩᱞᱟᱹᱣᱟ ᱫᱟᱜᱽ ᱡᱮᱢᱚᱱ ᱱᱤᱛᱚᱜ ᱫᱚ ᱧᱮᱞᱚᱜ ᱠᱟ ᱠᱟᱱ ᱜᱮᱭᱟ ᱵᱟᱭᱮᱫ ᱦᱩᱲᱩ ᱦᱚᱸᱜ-ᱚᱭ ᱫᱟᱜᱽ ᱛᱮ ᱯᱩᱨᱟᱹᱣ ᱛᱮᱫᱚᱭ ᱜᱮᱞᱮ ᱯᱩᱨᱟᱹᱜ ᱠᱟᱱ ᱜᱮᱭᱟ ᱵᱟᱠᱷᱟᱱ ᱫᱚ ᱫᱟᱜᱽ ᱚᱱᱠᱟ ᱱᱤᱛᱚᱜ ᱡᱮᱢᱚᱱ ᱱᱤᱭᱟᱹ ᱵᱚᱪᱷᱚᱨ ᱫᱚ ᱪᱤᱠᱟᱹᱭᱮᱜ ᱵᱚᱱᱟᱭ ᱵᱟᱠᱷᱟᱭ ᱞᱟᱦᱟ ᱠᱷᱚᱭ ᱜᱮ ᱫᱟᱜᱽ ᱤᱫᱤᱭ ᱠᱟᱫᱟᱭ ᱫᱟᱜᱽ ᱤᱫᱤᱭ ᱠᱟᱫᱟᱭ ᱟᱫᱚ, ᱯᱚᱨᱮ ᱯᱚᱨᱮ ᱱᱟᱦᱟᱸᱜ ᱯᱟᱥᱮᱜ ᱦᱩᱲᱩ ᱠᱚ ᱜᱮᱞᱮ ᱠᱟᱛᱮᱜ ᱡᱚᱠᱷᱚᱭ ᱛᱚᱣᱟ ᱯᱮᱨᱮᱡᱚᱜᱼᱟ ᱦᱩᱲᱩ ᱨᱮ ᱛᱚᱠᱷᱚᱭ ᱜᱷᱟᱹᱲᱤᱜ ᱡᱩᱫᱤ ᱵᱟᱭ ᱫᱟᱜᱟ ᱛᱟᱦᱚᱞᱮ ᱚᱱᱟ ᱦᱩᱲᱩ ᱠᱚᱫᱚ ᱡᱚᱛᱚ ᱪᱚᱯᱟᱭᱮᱱ ᱜᱮ᱾
ᱚᱱᱠᱟ ᱜᱮ ᱟᱞᱮᱥᱮᱜ ᱦᱚᱸ ᱱᱚᱜᱼᱚᱭ ᱱᱤᱛ ᱦᱟᱹᱵᱤᱜ ᱫᱚ ᱟᱫᱚ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱫᱚ ᱦᱟᱸᱜ ᱚᱱᱟ ᱫᱚ ᱪᱩᱲᱤ ᱦᱩᱲᱩ ᱠᱚ ᱢᱮᱛᱟᱜ ᱠᱟᱱᱟ ᱛᱚ ᱟᱢ ᱞᱟᱹᱭᱮᱫ ᱠᱟᱱᱟ ᱚᱱᱟ ᱫᱚ ᱚᱱᱠᱟ, ᱞᱟᱹᱭᱟ ᱵᱚᱞᱮ ᱪᱩᱨᱩᱡ ᱦᱩᱲᱩ ᱟᱫᱚ ᱟᱞᱮ ᱥᱮᱫ ᱫᱚ ᱦᱟᱸᱜ ᱢᱤᱫᱴᱮᱱ ᱦᱮᱸ ᱚᱱᱟ ᱮᱨ ᱦᱩᱲᱩ ᱦᱚᱸ ᱢᱮᱱᱟᱜ ᱟᱠᱟᱫᱟ ᱢᱮᱛᱟᱜ ᱢᱮ ᱚᱱᱟ ᱫᱚᱠᱚ ᱮᱨᱟ ᱛᱷᱤᱨ ᱚᱱᱟ ᱫᱚ ᱵᱟᱠᱚ ᱛᱩᱫ ᱨᱩᱣᱟᱹᱲᱟ ᱚᱱᱟ ᱫᱚᱠᱚ ᱤᱝᱠᱟ ᱜᱮ ᱛᱟᱦᱮᱱᱟ᱾ ᱚᱱᱟ ᱫᱚ ᱦᱟᱸᱜ ᱟᱹᱰᱤ ᱡᱟᱹᱥᱛᱤ ᱚᱱᱟ ᱚᱠᱟᱥᱮᱜ ᱰᱩᱵᱟᱹᱜᱼᱟ ᱚᱱᱛᱮ ᱠᱚ ᱮᱨᱟ ᱮᱱᱛᱮᱜ ᱚᱱᱟ ᱰᱩᱵᱟᱹᱜ ᱥᱚᱢᱚᱭ ᱫᱚ ᱜᱚᱴᱟ ᱯᱮᱨᱮᱜ ᱵᱟᱲᱟ ᱠᱚᱜᱼᱟ ᱛᱚ ᱪᱮᱠᱟ ᱛᱮ ᱩᱱᱠᱩ ᱫᱚᱠᱚ ᱞᱚᱥᱚᱫᱟ ᱥᱮᱠᱚ ᱥᱤᱭᱟ ᱥᱮ ᱥᱮ ᱪᱮᱠᱟ ᱛᱮ ᱚᱱᱠᱟ ᱠᱚ ᱨᱚᱦᱚᱭᱟ ᱟᱫᱚ ᱚᱱᱟᱛᱮ ᱩᱱᱠᱩ ᱫᱚᱠᱚ ᱤᱭᱟᱹ ᱴᱷᱤᱠ ᱠᱟᱜᱼᱟ ᱯᱷᱮᱨ ᱡᱟᱱᱟᱢ ᱴᱷᱤᱠ ᱞᱮᱱ ᱠᱷᱟᱭ ᱫᱚ ᱚᱱᱟ ᱫᱚ ᱪᱤᱠᱟᱹᱭᱟᱢ ᱟᱫᱚ ᱵᱟᱝ ᱪᱤᱠᱟᱹᱜᱼᱟ ᱚᱱᱟ ᱫᱚ ᱠᱮᱴᱮᱜ ᱜᱮ ᱛᱟᱦᱮᱱᱟ ᱡᱟᱦᱟᱸ ᱛᱤᱱᱟᱹᱜ ᱰᱩᱵᱟᱹᱜ ᱪᱤᱠᱟᱹᱜᱼᱟ ᱚᱱᱟ ᱫᱚ ᱤᱱᱠᱟᱹᱜᱮ ᱛᱟᱦᱮᱱᱟ᱾
ᱟᱪᱪᱷᱟ ᱚᱱᱟ ᱫᱚ ᱟᱨᱦᱚᱸ ᱞᱤᱧ ᱠᱩᱞᱤᱭᱮᱜ ᱵᱮᱱᱟ ᱡᱮᱢᱚᱱ ᱦᱚᱜᱼᱚ ᱱᱚᱝ ᱠᱟ ᱵᱚᱱ ᱛᱚᱞᱟ ᱭᱮᱫᱟ ᱛᱚᱠᱷᱚᱡ ᱡᱮᱢᱚᱱ ᱦᱩᱲᱩ ᱵᱚᱱ ᱮᱨ ᱮᱫᱟ ᱚᱱᱠᱟ ᱜᱮᱠᱚ ᱮᱨᱟ?
ᱦᱮᱸ ᱚᱱᱠᱟ ᱜᱮᱠᱚ ᱮᱨᱟ, ᱟᱫᱚ ᱛᱷᱚᱲᱟ ᱜᱟᱱ ᱚᱱᱟᱫᱚ ᱯᱷᱟᱸᱠᱟ ᱯᱷᱟᱸᱠᱟ ᱧᱚᱜ ᱠᱚ ᱮᱨᱟ ᱚᱱᱟᱫᱚ ᱡᱷᱟᱲᱚᱜᱼᱟ ᱟᱹᱰᱤ ᱡᱟᱹᱥᱛᱤ ᱜᱮ ᱟᱨ ᱠᱚ ᱱᱮᱛᱟᱨ ᱫᱚ ᱚᱱᱟ ᱫᱚᱠᱚ ᱦᱮᱲᱦᱮᱫ ᱫᱟ ᱱᱮᱛᱟᱨ ᱫᱚ ᱚᱱᱟ ᱠᱚᱫᱚ᱾
ᱟᱪᱪᱷᱟ ᱚᱱᱟ ᱫᱚ ᱵᱟᱝᱠᱚ ᱤᱭᱟᱹᱭᱟ ᱛᱚ ᱛᱟᱦᱚᱞᱮ ᱛᱚ ᱥᱟᱨ ᱠᱚ, ᱯᱩ ᱤᱭᱟᱹ ᱯᱩ ᱢᱩ ᱥᱤᱥᱴᱮᱢ ᱫᱚ ᱵᱟᱹᱱᱩᱜᱼᱟ ᱡᱮᱢᱚᱱ ᱦᱟᱥᱟ ᱠᱚ ᱯᱩᱣᱟᱜᱼᱟ᱾ ᱢᱚᱦᱚᱲ ᱨᱮ ᱚᱱᱟ ᱫᱚ ᱵᱟᱝ ᱚ ᱟᱪᱪᱷᱟ ᱚᱱᱟ ᱛᱚ,
ᱱᱮᱛᱟᱨ ᱫᱚ ᱱᱚᱜᱼᱚᱭ ᱢᱮᱛᱟᱜ ᱢᱮ ᱦᱮᱲᱦᱮᱫ ᱫᱟᱠᱚ ᱚᱱᱟ ᱦᱩᱲᱩ ᱫᱚ ᱡᱟᱱᱟᱢ ᱵᱟᱲᱟᱣ ᱠᱟᱱᱟ ᱞᱟᱹᱴᱩ ᱞᱟᱹᱴᱩ ᱚᱱᱟ ᱢᱮᱛᱟᱜ ᱢᱮ ᱜᱩᱱᱴᱷᱤ ᱠᱷᱚᱡ ᱞᱟᱛᱟᱨ ᱜᱮ ᱟᱫᱚ ᱱᱮᱛᱟᱨ ᱫᱚ ᱚᱱᱟ ᱫᱚᱠᱚ ᱦᱮᱲᱦᱮᱸᱫ ᱫᱟ᱾
ᱚ ᱛᱟᱦᱚᱞᱮ ᱛᱟᱣ ᱨᱮᱦᱚᱸ ᱢᱟᱱᱮ ᱵᱟᱝ ᱦᱮᱸᱥᱮ ᱡᱮᱢᱚᱱ ᱡᱟᱦᱟᱸ ᱵᱚᱱ ᱤᱭᱟᱹ ᱠᱟᱜ, ᱠᱟᱱᱟ ᱛᱚᱞᱟᱭ ᱫᱟᱵᱚᱱ ᱚᱱᱟ ᱫᱚ ᱚᱸᱰᱮᱜᱮ ᱡᱩᱫᱤ ᱛᱟᱦᱮᱸᱱ ᱠᱟᱱᱟ ᱛᱚᱞᱮ ᱡᱟᱦᱟᱸ ᱠᱚ ᱥᱟᱨᱮᱡᱚᱜ ᱠᱟᱱᱟ ᱩᱱᱫᱚ ᱚᱸᱰᱮᱜᱮ ᱥᱟᱥᱟᱝ ᱚᱜᱼᱟ ᱚᱸᱰᱮ ᱜᱮ ᱡᱟᱦᱟᱸ ᱞᱮᱠᱟ ᱜᱮᱞᱮ ᱭᱮᱱ ᱜᱮ ᱟᱪᱪᱷᱟ ᱫᱚ ᱵᱟᱝ ᱜᱮᱞᱮᱜ ᱦᱮᱸᱥᱮ ᱛᱚᱞᱟ ᱨᱮᱜᱮ ᱡᱩᱫᱤ ᱥᱟᱨᱮᱡ ᱮᱱ ᱜᱮ,
ᱦᱚᱸ᱾
ᱦᱮᱸ ᱟᱫᱚ ᱚᱱᱟ ᱫᱚ ᱡᱟᱢ ᱞᱟᱹᱭᱫᱟ ᱚᱱᱟ ᱫᱚ ᱱᱤᱭᱟᱹᱜᱮ ᱯᱨᱚᱛᱚᱢᱤᱧ ᱟᱸᱡᱚᱢᱮᱫᱟ ᱢᱟᱱᱮ ᱟᱢ ᱴᱷᱮᱡ᱾ ᱟᱢ ᱴᱷᱮᱡ ᱜᱤᱧ ᱟᱸᱡᱚᱢᱮᱜᱼᱟ ᱡᱮ ᱚᱱᱠᱟ ᱮᱨ ᱦᱩᱲᱩ ᱫᱚ
ᱡᱚᱠᱷᱚᱱ ᱠᱷᱮᱛ ᱠᱚ ᱰᱩᱵᱟᱹᱜᱼᱟ ᱯᱩᱨᱟᱹ ᱚᱱᱟ ᱜᱚᱝᱜᱟ ᱟᱲᱮ ᱟᱲᱮ ᱛᱮᱫᱚ, ᱛᱚ ᱚᱱᱟ ᱫᱚ ᱪᱤᱠᱟᱛᱮᱢ ᱪᱟᱥᱵᱟᱥᱟ ᱵᱚᱞᱮ ᱚᱱᱠᱟ ᱪᱟᱥᱵᱟᱥ ᱵᱟᱝ ᱦᱩᱭᱩᱜᱼᱟ, ᱵᱚᱞᱮ ᱪᱤᱠᱟᱛᱮᱢ ᱥᱤᱭᱳᱜᱼᱟ ᱥᱮ ᱪᱮᱠᱟᱛᱮ ᱚᱸᱰᱮᱢ ᱞᱚᱥᱚᱫᱟ ᱥᱮ ᱪᱮᱠᱟᱛᱮ ᱚᱸᱰᱮᱢ ᱨᱚᱦᱚᱭᱟ, ᱛᱚ ᱚᱱᱟ ᱫᱚᱠᱚ ᱮᱨ ᱴᱷᱤᱠ ᱠᱟᱜᱼᱟ ᱱᱮᱛᱟᱨ ᱫᱤᱱ ᱨᱮ ᱚᱱᱟ ᱡᱚᱠᱷᱚᱱ ᱰᱩᱵᱟᱹᱜ ᱥᱚᱢᱚᱭ ᱛᱤᱭᱚᱜᱚᱜᱼᱟ ᱟᱫᱚ ᱩᱱᱛᱮ ᱰᱩᱵᱟᱹᱜ ᱪᱤᱠᱟ ᱚᱱᱟ ᱫᱚ ᱵᱟᱝ ᱪᱤᱠᱟᱹᱜᱼᱟ ᱦᱩᱲᱩ ᱫᱚ ᱚᱱᱟ ᱫᱚ᱾ ᱵᱷᱤᱸᱤᱫᱟᱹᱲᱚᱜ ᱨᱮᱦᱚᱸ ᱵᱚᱞᱮ ᱵᱟᱝ ᱪᱤᱠᱟᱹᱜᱼᱟ ᱚᱱᱟᱫᱚ ᱯᱷᱤᱨ ᱨᱮᱦᱚᱸ ᱚᱱᱟ ᱫᱚ ᱤᱭᱟᱹ ᱨᱩᱣᱟᱹᱲᱟ ᱦᱮᱸᱜ᱾ ᱦᱮᱸ ᱵᱟᱝ ᱜᱟᱞᱟᱜᱼᱟ ᱚᱝᱠᱟ᱾ ᱚᱱᱮ ᱚᱱᱟᱜᱮ ᱟᱨ ᱱᱮᱛᱟᱨ ᱦᱮᱸ
ᱢᱟᱱᱮ ᱚᱱᱮ ᱡᱮ ᱰᱩᱵᱟᱹᱜ ᱠᱟᱱᱟ ᱩᱱ ᱥᱚᱢᱚᱭ ᱡᱟᱦᱟᱸ ᱛᱤᱱᱟᱹᱜ ᱚᱱᱮ ᱯᱩᱞᱤ ᱦᱟᱥᱟ ᱠᱚ ᱦᱤᱡᱩᱜ ᱠᱟᱱᱟ,
ᱦᱮᱸ᱾
ᱚᱱᱟ ᱛᱮᱜᱮ ᱦᱳᱭᱛᱚ ᱚᱱᱟ ᱦᱩᱲᱩ ᱠᱚᱫᱚ ᱢᱟᱱᱮ ᱵᱷᱟᱜᱮ ᱦᱩᱭᱩᱜᱼᱟ ᱦᱮᱸ ᱵᱟᱝ?
ᱦᱮᱸ ᱚᱱᱟ ᱛᱮᱜᱮ ᱚᱱᱟ ᱠᱚᱫᱚ ᱟᱫᱚ ᱱᱮᱛᱟᱨ ᱠᱟᱛᱮᱜ ᱱᱚᱣᱟ ᱦᱚᱸ ᱟᱹᱰᱤ ᱡᱟᱹᱥ ᱛᱤ ᱧᱮᱞᱚᱜᱚᱜ ᱠᱟᱱᱟ ᱡᱮ ᱟᱹᱰᱤ ᱡᱟᱹᱥᱛᱤ ᱚᱱᱟ ᱜᱮᱜᱮᱫ ᱜᱟᱹᱰᱤ ᱠᱚ ᱟᱹᱜᱩᱭᱮᱜ ᱠᱟᱱ ᱟᱞᱮ ᱥᱮᱫ ᱫᱚ ᱚᱱᱟ ᱜᱮᱜᱮᱫ ᱜᱟᱹᱰᱤ ᱠᱚ ᱟᱹᱜᱩᱭᱮᱫᱟ ᱟᱨ ᱡᱩᱫᱤ ᱫᱟ ᱛᱨᱚᱢ ᱛᱮᱦᱚᱢ ᱜᱮᱫ ᱞᱮᱠᱷᱟᱡ ᱦᱚᱸ ᱚᱱᱟ ᱜᱟᱹᱰᱤ ᱨᱮ ᱵᱷᱚᱨᱟᱣ ᱜᱚᱫ ᱠᱟᱜ ᱢᱮ ᱠᱷᱟᱹᱞᱤ ᱚᱱᱟ ᱫᱚ ᱱᱮᱛᱟᱨ ᱫᱚ ᱩᱰᱩᱝᱚᱜᱼᱟ ᱚᱱᱟ ᱠᱷᱚᱱ ᱦᱩᱲᱩ ᱦᱩᱲᱩ ᱜᱮ ᱟᱢ ᱫᱚ ᱦᱮᱸ ᱦᱩᱲᱩ ᱜᱮ ᱟᱢ ᱫᱚ ᱥᱤᱫᱷᱟᱹ ᱚᱲᱟᱜ ᱫᱚ ᱟᱹᱜᱩᱭ ᱢᱮ᱾
ᱦᱮᱸ ᱟᱫᱚ ᱚᱱᱟ ᱫᱚ ᱵᱩᱥᱩᱵ ᱫᱚ ᱵᱟᱢ ᱵᱮᱵᱚᱦᱟᱨ ᱫᱟᱲᱮᱜᱼᱟ᱾
ᱦᱮᱸ ᱟᱫᱚ ᱟᱞᱮᱥᱮᱫ ᱫᱚ ᱱᱚᱣᱟ ᱦᱚᱸ ᱠᱚ ᱪᱤᱠᱟᱭᱫᱟ ᱟᱫᱚ ᱚᱠᱚᱭ ᱠᱚᱨᱮ ᱦᱟᱸᱜ ᱜᱟᱹᱭ ᱰᱟᱝᱨᱟ ᱠᱚ ᱢᱮᱱᱟᱜ ᱠᱚᱣᱟ ᱩᱱᱠᱩ ᱞᱟᱹᱜᱤᱫ ᱛᱮᱫᱚ ᱚᱱᱟ ᱤᱭᱟᱹ ᱠᱚ ᱤᱭᱟᱹᱭ ᱫᱟ ᱢᱮᱱ ᱠᱟᱛᱮᱫ ᱫᱚ ᱵᱚᱞᱮ ᱚᱱᱟ ᱵᱩᱥᱩᱵ ᱠᱚᱦᱚᱸ ᱠᱚ ᱡᱚᱜᱟᱣ ᱡᱚᱛᱚᱱ ᱫᱟ, ᱩᱱᱠᱩ ᱫᱚ ᱚᱱᱟ ᱯᱟᱹᱴᱤᱭᱟᱹ ᱠᱚ ᱟᱹᱴᱤ ᱠᱟᱛᱮᱜ ᱠᱷᱟᱹᱨᱟᱹᱭ ᱨᱮᱠᱚ ᱟᱹᱜᱩᱭᱟ ᱟᱨ ᱚᱸᱰᱮ ᱠᱚ ᱫᱟᱞᱟ, ᱟᱨ ᱱᱮᱛᱟᱨ ᱠᱟᱛᱮ ᱚᱱᱠᱟᱱᱟᱜ ᱢᱮᱥᱤᱱ ᱦᱚᱸ ᱦᱤᱡᱩᱜ ᱠᱟᱱᱟ ᱡᱮ ᱞᱮᱵᱮᱫ ᱦᱚᱸ ᱵᱟᱝ ᱦᱩᱭᱩᱜᱼᱟ ᱠᱷᱟᱹᱞᱤ ᱟᱢ ᱫᱚ ᱢᱚᱴᱚᱨᱮ ᱯᱷᱴᱤᱝ ᱟᱢᱟ ᱟᱢᱫᱚ ᱠᱷᱟᱹᱞᱤ ᱚᱸᱰᱮ ᱥᱟᱯᱷᱟᱭ ᱛᱟᱢ ᱦᱩᱲ ᱟᱨ ᱤᱭᱟᱹᱭ ᱢᱮ ᱟᱫᱚᱯᱮ ᱟᱯᱮᱥᱮᱫ ᱱᱚᱝᱠᱟᱱᱟᱜ ᱢᱤᱥᱤᱱ
ᱟᱞᱮ ᱥᱮᱫ ᱫᱚ ᱢᱮᱱ ᱜᱟᱱᱚᱜᱼᱟ, ᱟᱞᱮᱥᱮᱫ ᱫᱚ ᱱᱤᱛᱚᱜ ᱫᱚ ᱚᱱᱟ ᱞᱮᱵᱮᱫ ᱢᱮᱥᱤᱱ ᱠᱚᱫᱚ ᱟᱹᱰᱤ ᱠᱚᱢ ᱜᱮ ᱡᱟᱦᱟᱸᱭ ᱠᱚ ᱴᱚ ᱠᱷᱟᱴᱚ ᱤᱱᱠᱟᱹ ᱪᱟᱥ ᱛᱟᱠᱚ ᱡᱟᱦᱟᱸᱭ ᱠᱚᱫᱚ ᱪᱷᱳᱴᱳ ᱠᱷᱟᱴᱳ ᱪᱟᱹᱥᱤ ᱠᱟᱱᱟ ᱠᱚ ᱩᱱᱠᱩ ᱠᱚᱣᱟᱜ ᱠᱚᱜᱮ ᱞᱮᱵᱮᱫ ᱢᱤ ᱥᱤᱱ ᱫᱚ ᱢᱮᱱᱟᱜᱼᱟ, ᱵᱟᱠᱷᱟᱡ ᱱᱤᱛᱚᱜ ᱫᱚ ᱡᱚᱛᱚ ᱦᱚᱲ ᱚᱱᱮ ᱢᱚᱴᱚᱨ ᱠᱚ ᱞᱟᱜᱟᱣ ᱠᱟᱜ ᱠᱟᱱᱟ ᱟᱨᱚ ᱢᱤᱫᱴᱤᱡ ᱨᱮᱜᱮ ᱯᱮᱭᱟ ᱯᱮ ᱦᱚᱲ ᱠᱟᱛᱮᱜ ᱠᱚ ᱫᱟᱞᱟ᱾
ᱦᱮᱸ᱾
ᱟᱹᱰᱤ ᱟᱹᱰᱤ ᱞᱚᱜᱚᱱ ᱜᱮ ᱚᱱᱟ ᱫᱚ ᱥᱟᱹᱛᱟᱹᱜ ᱠᱟᱱᱟ, ᱢᱤᱫ ᱵᱟᱨ ᱫᱤᱱ ᱛᱮᱜᱮ ᱚᱱᱟ ᱫᱚ ᱫᱟᱞ ᱫᱚ ᱥᱟᱹᱛ ᱜᱚᱫ ᱮᱱ ᱜᱮ ᱟᱨᱚ ᱤᱭᱟᱹ ᱦᱚᱸ ᱦᱩᱲᱩ ᱡᱚ ᱠᱷᱡ ᱫᱟᱞ ᱯᱚᱨᱮ ᱥᱟᱯᱷᱟ ᱦᱩᱭᱩᱜᱼᱟ ᱛᱚ, ᱚᱱᱟ ᱦᱚᱸ ᱚᱱᱟ ᱦᱚᱸᱠᱚ ᱪᱤᱠᱟᱹᱭ ᱫᱟ ᱚᱱᱟ ᱡᱟᱦᱟᱸ ᱢᱮᱥᱤᱱ ᱛᱮ ᱫᱟᱞᱚᱜ ᱠᱟᱱᱟ ᱥᱮ ᱚᱱᱟ ᱨᱮ ᱜᱮ ᱚᱱᱟ ᱡᱟᱦᱟᱸ ᱪᱮᱫ ᱵᱚᱱ ᱢᱮᱛᱟᱜ ᱠᱟᱱᱟ ᱡᱟᱦᱟᱸ ᱠᱟᱴ ᱴᱩᱱ ᱨᱮᱱᱟᱜ ᱡᱟᱦᱟᱸ ᱤᱭᱟᱹ ᱠᱚ ᱯᱟᱴᱟ ᱞᱮᱠᱟ ᱵᱟᱝ? ᱚᱱᱟ ᱠᱚᱠᱚ ᱵᱟᱵᱮᱨ ᱛᱮᱠᱚ ᱛᱚᱞᱟᱜ ᱜᱮ ᱟᱨ ᱚᱱᱟ ᱛᱮᱜᱮ ᱠᱚ ᱪᱟᱹᱞᱩ ᱞᱮᱠᱷᱟᱡ ᱜᱮ ᱮᱠᱫᱚᱢ ᱯᱟᱝᱠᱷᱟ ᱞᱮᱠᱟ ᱦᱚᱭ ᱚᱰᱚᱠ ᱠᱚᱜᱼᱟ, ᱚᱱᱟ ᱛᱮᱜᱮ ᱚᱴᱟᱝ ᱥᱟᱯᱷᱟᱭᱮᱡ ᱱᱚᱛᱮ ᱫᱚᱠᱚ ᱚᱱᱠᱟ ᱠᱚ ᱥᱟ ᱯᱷᱟᱭᱟ, ᱢᱟᱱᱮ ᱥᱮᱫᱟᱭ ᱞᱮᱠᱟ ᱥᱮᱫᱟᱭ ᱞᱮ ᱠᱟ ᱫᱚ ᱵᱟᱝ ᱡᱮ ᱦᱟᱴᱟᱜ ᱛᱮ ᱠᱷᱟᱨᱟᱭ ᱨᱮ ᱚᱱᱮ ᱤᱭᱟᱹ ᱠᱟᱛᱮᱫ ᱟᱵᱟᱨ ᱠᱚ ᱫᱷᱩᱠᱟᱹᱭᱟ ᱚᱱᱠᱟ ᱫᱚ ᱵᱟᱝ ᱛᱤ ᱛᱮᱫᱚ ᱢᱟᱱᱮ ᱵᱟᱝ ᱫᱷᱩᱠᱟᱹ ᱦᱩᱭᱩᱜᱼᱟ᱾
ᱟᱞᱮ ᱥᱮᱫ ᱫᱚ ᱱᱚᱜᱼᱚᱭ ᱱᱮᱛᱟᱨ ᱦᱚᱸ ᱚᱱᱟ ᱦᱟᱴᱟᱜ ᱛᱮᱜᱮ ᱠᱚ ᱮᱣᱮᱨᱟ᱾ ᱟᱨ ᱤᱧᱦᱚᱸ ᱱᱚᱜᱼᱚᱧ ᱮᱣᱭᱮᱨ ᱵᱟᱲᱟ ᱠᱟᱜ ᱜᱮᱛᱮᱧ ᱞᱟᱹᱭᱫᱟ ᱡᱮ ᱟᱞᱮ ᱥᱮᱫ ᱫᱚ ᱱᱚᱜᱼᱚᱭ ᱱᱮᱛᱟᱨ ᱦᱚᱸ ᱚᱱᱟ ᱠᱚᱠᱚ ᱪᱤᱠᱟᱹᱭᱟ ᱟᱹᱰᱤ ᱡᱟᱹᱥᱛᱤ ᱫᱚ ᱦᱟᱸᱜ ᱟᱹᱰᱤ ᱡᱮ ᱚᱱᱟ ᱠᱚᱫᱚ ᱵᱟᱠᱚ ᱤᱭᱟᱹᱭᱟ ᱢᱮᱥᱤᱱ ᱨᱮᱫᱚ ᱚᱱᱠᱟ ᱫᱚᱧ ᱵᱟᱲᱟᱭᱟ ᱵᱚᱞᱮ ᱦᱩᱲᱩ ᱠᱚᱦᱚᱸ ᱢᱤᱫ ᱵᱟᱨ ᱛᱟᱵᱚᱜ ᱜᱮᱭᱟ᱾ ᱟᱫᱚ ᱦᱩᱲᱩ ᱠᱚ ᱛᱟᱵᱚᱜ ᱠᱷᱟᱡ ᱫᱚ ᱪᱮᱫ ᱯᱷᱟᱭᱫᱟ ᱚᱱᱟ ᱛᱮᱢ ᱤᱭᱟᱹᱭ ᱠᱷᱟᱡ ᱫᱚ ᱵᱚᱞᱮ ᱡᱟ ᱜᱮ ᱚᱱᱟ ᱦᱚᱸ ᱯᱟᱨᱚᱢᱚᱜ ᱛᱟᱢᱟ ᱪᱮᱠᱟᱹᱜᱼᱟ?
ᱦᱮᱸ ᱵᱟᱝ ᱟᱫᱚ ᱵᱟᱝ ᱦᱚᱸᱜᱼᱚᱭ ᱢᱮᱱ ᱠᱮᱫᱟ ᱡᱮ ᱦᱩᱲᱩ ᱠᱚ ᱛᱟᱵᱚᱜᱼᱟ, ᱦᱩᱲᱩ ᱠᱚ ᱛᱟᱵᱚᱜᱼᱟ ᱚᱱᱟ ᱫᱚ ᱦᱩᱭᱱᱟ ᱯᱮᱴᱮᱡ᱾ ᱩᱱᱫᱚ ᱚᱱᱟᱫᱚ ᱟᱨ ᱟᱞᱟᱫᱟ ᱵᱷᱟᱵᱽᱛᱮ ᱚᱱᱟ ᱫᱚ ᱟᱨᱦᱚᱸᱞᱮ ᱚᱴᱟᱝᱟ᱾
ᱦᱮᱸ ᱚᱱᱟ ᱯᱮᱴᱮᱡ ᱦᱚᱸ ᱵᱚᱞᱮ ᱯᱟᱨᱚᱢᱚᱜ ᱜᱮᱭᱟ ᱯᱮᱴᱮᱡ ᱦᱚᱸᱠᱚ ᱯᱟᱨᱚᱢ ᱦᱚᱪᱚᱭ ᱜᱮᱭᱟ ᱟᱫᱚ ᱯᱮᱴᱮᱡ ᱵᱟᱫ ᱠᱟᱛᱮᱫ ᱦᱚᱸ ᱦᱩᱲᱩ ᱦᱚᱸ ᱯᱟᱨᱚᱢᱚᱜ ᱜᱮᱭᱟ ᱚᱱᱠᱟ ᱵᱚᱞᱮ ᱢᱮᱥᱤᱱ ᱚᱱᱠᱟ ᱠᱚ ᱞᱟᱹᱭᱟ᱾ ᱟᱨ ᱧᱮᱞ ᱦᱚᱸᱧ ᱧᱮᱞ ᱵᱟᱲᱟᱣᱠᱟᱜᱼᱟ ᱦᱩᱲᱩ ᱯᱟᱨᱚᱢ ᱵᱟᱲᱟᱟᱣ ᱟᱠᱟᱱᱟ᱾
ᱦᱮᱸ ᱛᱚᱵᱮ ᱟᱞᱮ ᱫᱚᱞᱮ ᱟᱞᱮ ᱦᱚᱸ ᱚᱱᱟ ᱛᱮᱜᱮᱞᱮ ᱥᱟᱯᱷᱟ ᱵᱟᱲᱟᱭᱟ ᱱᱚᱜᱼᱚᱭ ᱦᱳᱲᱳ ᱠᱚᱫᱚ ᱵᱟᱝᱞᱮ ᱯᱟᱨᱚᱢᱟ ᱵᱟᱨᱚ ᱵᱟᱡᱮ ᱡᱟᱦᱟ ᱠᱚ ᱦᱩᱲᱩ ᱯᱟᱨᱚᱢᱚᱜᱼᱟ ᱚᱱᱟ ᱠᱚᱫᱚ ᱟᱵᱚᱨ ᱯᱮᱴᱮᱡ ᱛᱮᱞᱮ ᱚᱴᱟᱝᱟ ᱢᱟᱱᱮ ᱩᱱᱟᱹᱜ ᱜᱟᱱ ᱫᱚ ᱵᱟᱝ ᱞᱮ ᱱᱚᱥ ᱠᱟᱱᱟ ᱫᱚᱢᱮ ᱦᱩᱲᱩ ᱦᱤᱨᱤᱡ ᱯᱟᱹᱥᱤᱨᱚᱜ ᱠᱟᱱᱟ ᱚᱱᱠᱟ ᱫᱚ ᱵᱟᱝ ᱱᱚᱜᱼᱚᱭ ᱟᱞᱮ ᱟᱞᱮ ᱫᱚ ᱢᱤᱥᱤᱱ ᱛᱮᱜᱮᱞᱮ ᱚᱴᱟᱝᱟ᱾ ᱟᱨ ᱵᱟᱠᱷᱟᱱ ᱞᱟᱹᱴᱩ ᱯᱷᱮᱱ ᱠᱚᱛᱮ᱾
ᱦᱮᱸ
ᱟᱫᱚ ᱢᱤᱥᱤᱱ ᱠᱚᱛᱮ ᱫᱚ ᱪᱤᱠᱟᱹᱜᱼᱟ ᱚᱱᱟᱫᱚ ᱡᱮᱦᱮᱛᱩ ᱞᱟᱹᱴᱩ ᱢᱤᱥᱤᱱ ᱛᱟᱦᱮᱸᱱᱟ ᱢᱚᱴᱚᱨ ᱛᱟᱦᱮᱸᱱᱟ ᱚᱱᱟ ᱦᱚᱛᱮᱫ ᱛᱮᱫᱚ ᱟᱹᱰᱤ ᱥᱟᱺᱜᱤᱧ ᱛᱮ ᱦᱚᱭ ᱮᱢᱟᱜ ᱟᱭ ᱟᱨ ᱚᱥᱟᱨ ᱛᱮᱦᱚᱸ ᱚᱱᱟᱛᱮ ᱵᱟᱨ ᱦᱚᱲ ᱠᱟᱛᱮᱜ ᱜᱤᱰᱤ ᱨᱮᱦᱚᱸ ᱪᱟᱸᱥ ᱪᱟᱬᱚᱜᱼᱟ ᱚᱱᱟ ᱫᱚ᱾
ᱦᱮᱸ
ᱟᱨ ᱚᱱᱟ ᱯᱷᱮᱱ ᱠᱚᱫᱚ ᱢᱤᱫ ᱦᱚᱲ ᱛᱮᱜᱮᱢ ᱚᱴᱟᱝᱟ ᱛᱟᱦᱞᱮ ᱢᱤᱫ ᱦᱚᱲ ᱛᱮᱫᱚ ᱩᱱᱫᱚ ᱵᱮᱥᱤ ᱵᱮᱥᱤ ᱥᱚᱢᱚᱭ ᱞᱟᱜᱟᱜ ᱠᱟᱱᱟ᱾
ᱦᱮᱸ ᱟᱪᱪᱷᱟ ᱚᱱᱠᱟ ᱠᱟᱱ ᱜᱮᱭᱟ᱾ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱚᱱᱟ ᱦᱩᱲᱩ ᱵᱟᱫᱽ ᱠᱟᱛᱮ ᱦᱚᱸ ᱟᱭᱢᱟ ᱜᱮ ᱪᱟᱥ ᱦᱩᱭᱩᱜᱼᱟ᱾ ᱦᱤᱥ ᱟᱞᱮ ᱥᱮᱫ ᱮᱢ ᱧᱮᱞᱟ ᱦᱩᱲᱩ ᱥᱟᱶ ᱥᱟᱶᱛᱮ ᱚᱱᱟ ᱨᱟᱢᱲᱟ ᱠᱚ ᱮᱨ ᱜᱮᱭᱟ᱾ ᱟᱫᱚ ᱨᱟᱢᱲᱟ ᱫᱚ ᱦᱩᱲᱩ ᱡᱚᱠᱷᱚᱱᱮᱢ ᱜᱮᱫᱟ ᱛᱚᱠᱷᱚᱱ ᱜᱮ ᱚᱱᱟ ᱦᱚᱸᱠᱚ ᱛᱩᱫᱟ᱾ ᱟᱫᱚ ᱤᱱᱟᱹ ᱵᱟᱫ ᱠᱟᱛᱮ ᱡᱚᱠᱷᱚᱱ ᱥᱤ ᱵᱟᱲᱟᱛᱮᱫ ᱵᱷᱩᱴ ᱢᱟᱹᱥᱨᱤ ᱠᱮᱥᱟᱹᱨᱤ ᱜᱩᱦᱩᱢ ᱥᱮ ᱛᱩᱲᱤ ᱠᱚ ᱱᱚᱣᱟ ᱠᱩᱰᱤ ᱜᱟᱱ ᱜᱮ ᱪᱟᱥ ᱦᱩᱭᱩᱜᱼᱟ, ᱟᱫᱚ ᱟᱯᱮᱥᱮᱫ ᱱᱚᱣᱟ ᱵᱷᱩᱴ ᱢᱟᱹᱥᱨᱤ ᱠᱤᱥᱟᱹᱨᱤ ᱠᱚᱦᱩᱢ ᱪᱟᱥ ᱡᱟᱯᱮ ᱥᱮ ᱵᱟᱯᱮ ᱪᱟᱥᱟ ᱚᱱᱟ ᱵᱟᱨᱮᱛᱮ ᱦᱟᱸᱜ ᱠᱟᱛᱷᱟ ᱠᱚ ᱞᱟᱹᱭ ᱢᱮ᱾
ᱛᱚ ᱚᱱᱟ ᱠᱚᱫᱚ ᱵᱟᱝ ᱥᱩᱫᱷᱩ ᱦᱩᱲᱩ ᱢᱚᱛᱚ ᱜᱮ ᱚᱱᱟ ᱜᱩᱦᱩᱢ ᱠᱚᱠᱚ ᱨᱚᱦᱚᱭᱟ ᱚᱱᱟ ᱠᱚᱫᱚ ᱢᱤᱫ ᱵᱟᱨ ᱦᱚᱲ ᱠᱚᱠᱚ ᱨᱚᱦᱚᱭᱟ ᱟᱨ ᱜᱩᱦᱩᱢ ᱫᱚ ᱱᱤᱛᱚᱜ ᱦᱩᱲᱩ ᱨᱚᱦᱚᱭ ᱥᱚᱢᱚᱭ ᱫᱚ ᱵᱟ ᱠᱚ ᱨᱚᱦᱚᱭᱮᱫᱟ ᱢᱟᱱᱮ ᱦᱩᱲᱩ ᱨᱟᱠᱟᱵ ᱯᱚᱨᱮ ᱚᱱᱟ ᱠᱚᱫᱚ ᱟᱨ
ᱚᱰᱮ ᱜᱮ ᱦᱟᱸᱜ ᱟᱞᱮ ᱥᱮᱜ ᱦᱚᱸ
ᱦᱮᱸ ᱟᱨ ᱚᱱᱟ ᱛᱩᱲᱤ ᱠᱚ ᱮᱨᱟ ᱛᱩᱲᱤ ᱠᱚ ᱪᱟᱥᱟ ᱚᱱᱟ ᱟᱨ ᱚᱱᱠᱟ ᱢᱟᱪᱷᱟ ᱫᱚ ᱵᱟᱝᱞᱮ ᱨᱚᱦᱚᱭᱟ ᱚᱱᱟ ᱠᱮᱥᱟᱨᱤ᱾ ᱪᱮᱫ ᱠᱚ ᱚᱱᱟ ᱠᱚᱫᱚ ᱵᱚᱨᱚᱢ ᱱᱤᱛᱚᱜ ᱫᱚ ᱪᱟᱥ ᱠᱚᱫᱚ ᱵᱟᱞᱮ ᱧᱮᱞ ᱟᱠᱟᱫᱟ ᱠᱮᱥᱟᱨᱤ ᱠᱚᱫᱚ ᱚᱱᱟ ᱠᱤᱨᱤᱧ ᱠᱟᱛ ᱛᱮᱜ ᱜᱮ ᱧᱮᱞ ᱵᱟᱲᱟ ᱦᱩᱭ ᱟᱠᱟᱱᱟ, ᱦᱮᱸ
ᱜᱟᱱ ᱜᱮ ᱚᱱᱟ ᱫᱚ ᱪᱟᱥ ᱦᱩᱭᱩᱜᱼᱟ, ᱢᱮᱛᱟᱜ ᱢᱟ ᱟᱞᱮ ᱦᱚᱸ ᱱᱚᱜᱼᱚᱭ ᱟᱹᱰᱤ ᱜᱟᱱ ᱜᱮᱞᱮ ᱪᱟᱥᱟ ᱢᱮᱛᱟᱜ ᱢᱮ ᱛᱤᱱ ᱵᱤᱜᱷᱟᱹ ᱜᱟᱱ ᱠᱷᱮᱛ ᱨᱮ ᱦᱟᱸᱜ ᱟᱞᱮ ᱫᱚ ᱠᱤᱥᱟᱹᱨᱤ ᱞᱮ ᱪᱟᱥᱟ ᱵᱚᱞᱮ ᱠᱤᱥᱟᱹᱨᱤ ᱢᱩᱛᱮᱜ ᱫᱚ ᱵᱟᱝ ᱠᱤᱥᱟᱹᱨᱤ ᱢᱟᱹᱥᱨᱤ ᱟᱨ ᱥᱮ ᱵᱷᱩᱴ ᱦᱚᱸ ᱚᱱᱟ ᱠᱚ ᱟᱹᱰᱤ ᱜᱟᱱ ᱜᱮ ᱪᱟᱥ ᱦᱩᱭᱩᱜᱼᱟ ᱟᱞᱮ ᱥᱮᱫ ᱫᱚ᱾
ᱦᱳᱭ ᱟᱨ ᱟᱞᱮᱥᱮᱫ ᱫᱚ ᱚᱱᱟ ᱠᱚᱫᱚ ᱵᱟᱝᱞᱮ ᱪᱟᱥᱟ, ᱚᱱᱟ ᱦᱚᱲᱮᱜ ᱦᱚᱲᱮᱫ ᱫᱟᱹᱞ ᱠᱚ ᱨᱟᱦᱮᱲ ᱫᱟᱹᱞ ᱠᱚ ᱦᱚᱸᱜ ᱱᱟᱣᱟ ᱠᱚᱞᱮ ᱪᱟᱥ ᱵᱟᱲᱟᱭᱟ ᱨᱚᱦᱚᱭ ᱵᱟᱲᱟ ᱠᱟᱜᱼᱟ ᱚᱱᱟ ᱠᱚᱫᱚ ᱮᱨ ᱜᱤᱰᱤ ᱠᱟᱜ-ᱟ ᱛᱚ
ᱦᱮᱸ ᱟᱨ ᱟᱞᱮ ᱥᱮᱫ ᱦᱚᱸ ᱱᱚᱣᱟ ᱚᱠᱟᱢ ᱞᱟᱹᱭ ᱠᱮᱫᱟ ᱨᱟᱦᱮᱲ ᱫᱟᱹᱞ ᱱᱚᱣᱟ ᱠᱚᱦᱚᱸ ᱟᱹᱰᱤᱜᱟᱱ ᱪᱟᱥᱟ ᱟᱨ ᱚᱱᱟ ᱥᱟᱶ ᱥᱟᱶ ᱛᱮ ᱟᱞᱮ ᱥᱮᱫ ᱫᱚ ᱚᱱᱟ ᱡᱚᱱᱰᱨᱟ ᱜᱮ ᱟᱹᱰᱤ ᱜᱟᱱ ᱠᱚ ᱪᱟᱥᱟ ᱡᱚᱱᱰᱨᱟ ᱦᱚᱸᱼᱼ ᱟᱪᱪᱷᱟ ᱟᱯᱮᱥᱮᱜ ᱚᱱᱟ ᱡᱚᱱᱰᱨᱟ ᱠᱚ ᱪᱟᱥ ᱵᱟᱲᱟᱭᱟ ᱥᱮ ᱵᱟᱠᱚ ᱪᱟᱥᱟ
ᱡᱚᱸᱱᱰᱨᱟ ᱫᱚ ᱪᱟᱥ ᱵᱟᱲᱟᱭ ᱜᱮᱭᱟᱠᱚ ᱡᱚᱸᱱᱰᱨᱟ ᱦᱚᱸᱠᱚ ᱪᱟᱥ ᱵᱟᱲᱟᱭᱟ ᱟᱨ ᱚᱱᱟᱼᱼ ᱚᱱᱟ ᱥᱟᱶ ᱛᱮ ᱤᱭᱟᱹ ᱠᱩᱫᱽᱨᱩᱢ ᱡᱟᱦᱟᱸ ᱠᱚ ᱢᱮᱛᱟᱜ ᱠᱟᱱ ᱚᱱᱟ ᱫᱚ ᱫᱷᱟᱨᱮ ᱫᱷᱟᱨᱮ ᱛᱮᱠᱚ ᱮᱨᱟ ᱡᱟᱦᱟᱸ ᱫᱚ ᱡᱟᱹᱲᱤ
ᱦᱮᱸ ᱦᱮᱸ ᱡᱟᱹᱱᱤ ᱟᱞᱮ ᱥᱮᱜ ᱦᱚᱸ ᱚᱱᱟ ᱠᱚ ᱪᱟᱥ ᱵᱟᱲᱟᱭᱮᱫ ᱠᱟᱱ ᱛᱟᱦᱮᱸᱱ ᱜᱮᱭᱟ ᱟᱫᱚ ᱱᱮᱛᱟᱨ ᱠᱟᱛᱮᱜ ᱱᱚᱣᱟᱼᱼ ᱦᱚᱧ ᱧᱮᱞ ᱴᱷᱤᱠ ᱮᱫᱟ ᱧᱮᱞ ᱮᱫᱟ ᱡᱮ, ᱡᱟᱹᱥᱛᱤ ᱚᱱᱠᱟ ᱵᱟᱠᱚ ᱪᱟᱥ ᱮᱫᱟ ᱡᱚᱸᱱᱰᱨᱟ ᱠᱚ ᱮᱱᱛᱮ ᱡᱚᱸᱱᱰᱨᱟ ᱡᱚᱠᱷᱚᱱᱮᱢ ᱪᱟᱥᱟ ᱛᱚ ᱚᱱᱟ ᱫᱚᱼᱼ ᱯᱩ ᱦᱚᱸ ᱟᱹᱰᱤ ᱜᱟᱱ ᱜᱮ ᱦᱩᱭᱩᱜᱼᱟ ᱟᱫᱚ ᱚᱱᱟ ᱯᱩ ᱯᱩ ᱦᱮᱸᱼᱼ ᱯᱩ ᱫᱚ ᱦᱟᱸᱜ ᱚᱱᱟ ᱫᱚ ᱰᱟᱸᱰᱟ ᱠᱚ ᱮᱠᱟᱞ ᱦᱟᱹᱥᱩ ᱩᱛᱟᱹᱨ ᱢᱮᱭᱟ ᱵᱟᱢ ᱫᱟᱲᱮᱭᱟᱜᱼᱟ ᱦᱚᱲ ᱫᱚ ᱟᱹᱰᱤ ᱢᱩᱥᱠᱤᱞ
ᱟᱫᱚ ᱟᱞᱮ ᱫᱚ ᱚᱱᱠᱟ ᱫᱚ ᱵᱟᱝ ᱟᱞᱮ ᱫᱚ ᱚᱲᱟᱜ ᱡᱚᱢ ᱢᱚᱛᱚ ᱜᱮ ᱪᱟᱥ ᱵᱟᱲᱟᱭ ᱟᱠᱚ ᱵᱮᱥ ᱫᱚᱢᱮ ᱩᱸ ᱡᱮᱼᱼ ᱫᱚᱢᱮᱜᱟᱱ ᱵᱟᱲᱜᱮ ᱠᱚᱨᱮᱜ ᱠᱚ ᱨᱚᱦᱚᱭ ᱠᱟᱫᱟ ᱚᱱᱠᱟ ᱫᱚ ᱵᱟᱝ ᱱᱚᱜᱼᱚᱭ ᱢᱤᱫᱴᱤᱡ ᱜᱟᱱ ᱚᱲᱟᱜ ᱡᱚᱢ ᱟᱨ ᱚᱱᱟ ᱠᱷᱚᱡ ᱠᱤᱪᱷᱩ ᱵᱟᱹᱲᱛᱤᱭᱮᱱ ᱠᱷᱟᱡ ᱫᱚᱼᱼ ᱠᱚ ᱟᱹᱠᱷᱨᱤᱧ ᱠᱮᱫᱟ ᱥᱩᱨ ᱨᱮᱜᱮ ᱵᱟᱡᱟᱨ ᱠᱚ ᱢᱮᱱᱟᱜ ᱛᱟᱫᱚᱼᱼ
ᱦᱮᱸ
ᱦᱮᱸ ᱟᱨ ᱟᱞᱮ ᱥᱮᱫ ᱫᱚ ᱛᱚᱵᱮ ᱤᱭᱟᱹ ᱦᱚᱸ ᱧᱟᱢᱚᱜᱼᱟ ᱟᱞᱮ ᱠᱚᱫᱚ ᱟᱞᱮ ᱫᱚ ᱵᱟᱞᱮ ᱨᱚᱦᱚᱭᱟ ᱛᱚᱵᱮ ᱟᱸᱭᱠ ᱧᱟᱢᱚᱜᱼᱟ ᱱᱚᱛᱮ ᱫᱚᱼᱼ
ᱦᱮᱸ
ᱟᱞᱮ ᱥᱮᱫ ᱫᱚ ᱟᱭᱤᱠ ᱠᱚᱦᱚᱸ ᱠᱚ ᱨᱚᱦᱚᱭᱟ
ᱟᱪᱪᱷᱟ ᱟᱞᱮ ᱥᱮᱫ ᱫᱚ ᱱᱚᱜᱼᱚᱭ ᱟᱸᱠᱼᱼ ᱦᱟᱸᱠ ᱠᱚᱫᱚ ᱦᱟᱸᱜ ᱵᱟᱠᱚ ᱨᱚᱦᱚᱭ ᱜᱮᱭᱟ ᱟᱫᱚ ᱟᱞᱮ ᱥᱮᱫ ᱫᱚ ᱡᱚᱸᱰᱨᱟ ᱠᱚ ᱨᱚᱦᱚᱭᱟ ᱡᱟᱹᱥᱛᱤ ᱫᱚ ᱦᱟᱜ ᱚᱱᱟ ᱟᱨᱚᱸᱼᱼ ᱚᱢᱠᱟᱢ ᱞᱟᱹᱭ ᱠᱮᱫᱟ ᱚᱱᱟ ᱮᱦᱚᱵᱧᱚᱜ ᱨᱮ ᱚᱱᱟ ᱨᱟᱦᱮᱲ ᱟᱫᱚ ᱞᱟᱦᱮᱲ ᱨᱟᱦᱮᱲ ᱫᱚ ᱱᱚᱜᱼᱚ ᱱᱚᱣᱟ ᱧᱮᱞ ᱠᱮᱫᱟ ᱡᱟᱹᱥᱛᱤ ᱦᱟᱸᱜ ᱟᱞᱮ ᱥᱮᱫᱼᱼ ᱫᱚ ᱚᱱᱟ ᱜᱟᱹᱰᱭᱟᱹ ᱯᱤᱰᱷᱟᱹ ᱠᱚᱨᱮ ᱟᱹᱰᱤ ᱡᱟᱹᱥᱛᱤ ᱠᱚ ᱮᱨ ᱵᱟᱲᱟ ᱠᱟᱜᱼᱟ ᱟᱨ
ᱠᱚᱨᱮ ᱦᱚᱸ ᱟᱨ ᱤᱭᱟᱹ ᱦᱚᱸ ᱚᱱᱟ ᱠᱷᱮᱛ ᱤᱭᱟᱹ ᱠᱚᱨᱮᱜ ᱦᱚᱸᱼᱼ ᱦᱮᱸ
ᱚᱱᱟ ᱜᱷᱩᱴ ᱜᱷᱩᱴᱩ ᱠᱷᱮᱛ ᱠᱚᱫᱚ ᱴᱟᱺᱰᱤ ᱠᱚ ᱢᱮᱛᱟᱜ ᱠᱟᱱᱟ ᱚᱱᱟ ᱴᱟᱺᱰᱤ ᱠᱚᱨᱮ ᱦᱚᱸ ᱟᱹᱰᱤ ᱜᱟᱱ ᱜᱮ ᱚᱱᱟ ᱠᱚ ᱪᱟᱥ ᱵᱟᱲᱟ ᱠᱟᱜᱼᱟ ᱮᱨ ᱵᱟᱲᱟ ᱠᱟᱜᱼᱟ ᱨᱟᱦᱮᱲ ᱠᱚ ᱫᱚ ᱟᱨ ᱤᱱᱟᱹ
ᱪᱟᱥ ᱫᱚ ᱥᱚᱦᱚᱡᱽ ᱦᱚᱸ ᱥᱚᱦᱚᱡᱽ ᱜᱮᱭᱟ ᱥᱮ ᱮᱨ ᱜᱤᱰᱤ ᱠᱟᱜ ᱞᱮᱸᱠᱷᱟᱡ ᱜᱮ ᱟᱫᱚ ᱚᱱᱟ ᱫᱚᱼᱼ ᱯᱩ ᱠᱚᱦᱚᱸ ᱠᱷᱩᱵ ᱮᱠᱴᱟ ᱫᱚ ᱵᱟᱝ ᱞᱟᱜᱟᱜᱼᱟ ᱡᱮ ᱯᱩᱣᱟᱹᱜ ᱜᱮ ᱦᱩᱭᱩᱜᱼᱟ ᱵᱟᱝ ᱯᱩ ᱛᱮᱦᱚᱸ ᱦᱩᱭᱩᱜ ᱜᱮᱭᱟ
ᱱᱤᱛᱚᱜ ᱢᱟ ᱦᱟᱸᱜ ᱠᱟᱴᱟᱜ ᱟᱫᱮ ᱦᱚᱸᱼᱼ